ᱯᱟᱨ ᱜᱮ ᱦᱳᱭ, ᱦᱳᱭ, ᱦᱳᱭ ᱛᱟᱦᱚᱞᱮ ᱢᱮᱱᱫᱟᱞᱤᱧ, ᱟᱹᱞᱤᱧᱟᱜ ᱨᱚᱲᱠᱚ ᱱᱟᱯᱟᱭ ᱜᱮᱵᱮᱱ ᱟᱸᱡᱚᱢ ᱧᱟᱢᱫᱟ ᱥᱮ?
ᱦᱮᱸ ᱦᱮᱸ ᱵᱮᱥ ᱜᱮ ᱟᱸᱡᱚᱢᱚᱜ ᱠᱟᱱᱟ᱾ ᱮᱠᱟᱞ ᱥᱟᱯᱷᱟ ᱥᱟᱹᱦᱤᱡ ᱜᱮ ᱟᱸᱡᱚᱢᱚᱜ ᱠᱟᱱᱟ᱾
ᱟᱪᱪᱷᱟ, ᱟᱪᱪᱷᱟ, ᱟᱪᱪᱷᱟ ᱦᱮᱸ ᱦᱮᱸ ᱛᱟᱦᱚᱞᱮ ᱜᱚᱝᱠᱮ ᱪᱮᱫ ᱠᱚ ᱵᱤᱱ, ᱦᱚᱭ ᱞᱟᱹᱭᱵᱤᱱ? ᱢᱮᱱᱫᱟᱞᱤᱝ ᱪᱮᱫ ᱠᱚᱵᱮᱱ ᱪᱤᱠᱟᱹᱭᱮᱫᱟ, ᱛᱟᱦᱚᱞᱮ ᱱᱤᱛᱚᱜ ᱫᱚ ᱦᱟᱸᱜ?
ᱦᱚᱸᱜᱼᱚᱭ ᱪᱤᱠᱟᱹ ᱦᱚᱸᱜᱼᱚᱭ ᱠᱟᱹᱢᱤ ᱦᱩᱭᱩᱜ ᱠᱟᱱ ᱛᱟᱦᱮᱱᱟ ᱾ᱚᱱᱟ ᱤᱭᱟᱹᱞᱤᱧ ᱤᱭᱟᱹ ᱮᱫ ᱛᱟᱦᱮᱱᱟ᱾ᱟᱨ ᱦᱩᱲᱩ ᱠᱩᱞᱤᱧ ᱵᱮᱵᱥᱟᱭᱮᱫ ᱛᱟᱦᱮᱱᱟ᱾ ᱚᱱᱟᱜᱮ ᱦᱟᱸᱜ ᱦᱩᱲᱩ ᱦᱩᱲᱩᱝᱞᱤᱝ ᱤᱫᱤ ᱞᱟᱹᱜᱤᱫ ᱦᱟᱸᱜ ᱚᱱᱟ ᱵᱟᱝ? ᱯᱟᱭᱞᱟᱹ ᱞᱟᱹᱜᱤᱫ ᱜᱮ ᱦᱟᱸᱜ ᱵᱚᱨᱟᱭ ᱦᱩᱭᱩᱜ ᱠᱟᱱᱟ ᱦᱟᱸᱜ?
ᱟᱪᱪᱷᱟ, ᱟᱪᱷᱟ, ᱱᱟᱯᱟᱭ ᱠᱟᱛᱷᱟ, ᱱᱟᱯᱟᱭ ᱠᱟᱛᱷᱟ᱾
ᱜᱚᱝᱠᱮ ᱛᱟᱦᱚᱞᱮ ᱟᱹᱵᱤᱱ ᱫᱚ ᱪᱤᱜᱠᱚᱵᱮᱱ ᱪᱤᱠᱟᱹᱭᱫᱟ?
ᱟᱹᱞᱤᱧ ᱦᱚᱸ ᱢᱟ ᱪᱮᱫ ᱦᱚᱸ ᱵᱟᱹᱞᱤᱧ ᱪᱤᱠᱟᱭᱮᱻᱟ᱾ ᱢᱟᱱᱮ ᱚᱸᱭ? ᱠᱷᱮᱛᱷ ᱥᱮᱜ ᱠᱷᱮᱛᱷ ᱧᱮᱞ ᱞᱤᱝ ᱪᱟᱞᱟᱣᱞᱟᱱᱱᱟ ᱦᱟᱸᱜ ᱥᱟᱸᱶᱛᱮ ᱩᱱᱠᱩᱠᱩ ᱵᱟᱨᱩᱰᱟᱝ ᱠᱩ ᱡᱩᱫᱤ ᱢᱮᱱᱟᱜ ᱠᱚ ᱠᱷᱟᱡ ᱦᱟᱸᱜ, ᱥᱮ ᱚᱠᱟᱴ ᱠᱚᱸᱢ ᱠᱚᱸ ᱟᱨ ᱴᱚᱨᱚᱰᱟᱝ ᱦᱟᱸᱜ ᱯᱩᱱᱭᱟᱹ ᱞᱤᱧ ᱚᱰᱟᱣ ᱴᱚᱠᱟᱻᱟ ᱚᱱᱟ ᱞᱤᱧ ᱧᱮᱞ ᱛᱚᱨᱟ ᱠᱮᱼᱟ᱾ ᱟᱫᱚ ᱦᱮᱡ ᱠᱟᱛᱮᱜ ᱦᱟᱸᱜ ᱠᱟᱹᱴᱤᱡ ᱨᱮᱸᱜᱮᱡ ᱧᱚᱜ ᱠᱟᱜ ᱞᱤᱧᱟᱹ ᱟᱫᱚ ᱦᱟᱠᱩ ᱠᱟᱹᱴᱤᱡ ᱠᱚ ᱛᱟᱦᱮᱸ ᱠᱟᱱᱟ᱾ ᱩᱱᱠᱩ ᱜᱮᱞᱤᱧ ᱞᱟᱫ ᱠᱮᱫ ᱠᱚᱣᱟ᱾ ᱟᱨᱞᱤᱤᱧ ᱢᱮᱱ ᱠᱟᱜ ᱠᱚᱣᱟ ᱦᱟᱸᱜ᱾ ᱩᱱᱠᱩ ᱠᱟᱴᱠᱚᱢ ᱯᱩᱱᱭᱟᱹ ᱢᱮᱱᱟᱜ ᱠᱚᱣᱟ᱾ ᱩᱱᱠᱩ ᱠᱩᱜᱮ ᱨᱟᱯᱟᱜ ᱠᱟᱛᱮᱜ ᱦᱟᱸᱜ ᱨᱤᱫ ᱠᱚᱯᱮ, ᱟᱫᱚ ᱚᱱᱟ ᱦᱩᱭ ᱞᱮᱱᱠᱷᱟᱡ ᱜᱮ ᱦᱟᱸᱜ ᱡᱚᱢ ᱜᱟᱸᱜ ᱞᱤᱧ ᱫᱽᱷᱩᱨᱟᱹᱼᱟ ᱾ᱦᱟᱸᱜ
ᱛᱟᱦᱞᱮ ᱜᱚᱝᱠᱮ ᱫᱟᱜ ᱫᱚ ᱦᱟᱸᱜ, ᱵᱮᱥ ᱜᱮᱭ ᱫᱟᱜ ᱟᱠᱟᱫᱟ ᱾ᱛᱚ ᱚᱱᱠᱟ ᱟᱯᱮ ᱥᱮᱫ ᱫᱚ?
ᱦᱳᱭ, ᱦᱳᱭ, ᱫᱟᱜ ᱫᱚᱦᱟᱸᱜ ᱫᱟᱜ ᱟᱠᱟᱜ ᱜᱮᱭᱟ᱾ ᱟᱫᱳ ᱪᱮᱫ ᱞᱤᱧ ᱞᱟᱹᱭᱟ ᱦᱟᱸᱜ, ᱵᱟᱹᱫᱽ ᱠᱚᱼᱫᱚ ᱦᱟᱸᱜ ᱵᱟᱹᱠᱤ ᱜᱮ ᱛᱟᱦᱮᱸ ᱠᱟᱱᱟ᱾ ᱟᱫᱚ ᱢᱮᱱᱠᱷᱟᱱ ᱛᱮᱦᱮᱧ ᱫᱚ ᱦᱟᱸᱜ ᱮᱱᱟᱱ ᱥᱮᱛᱟᱜ ᱠᱷᱚᱡ ᱜᱮᱭ, ᱡᱟᱹᱯᱩᱫ ᱟᱞᱮᱭ ᱮᱱᱛᱮᱜ, ᱟᱫᱚ ᱚᱱᱟ ᱦᱚᱛᱮᱜ ᱛᱮ ᱧᱮᱞᱫᱟᱹᱧ ᱵᱟᱹᱫᱽ ᱠᱚᱨᱮ ᱦᱚᱸ ᱫᱟᱜ ᱦᱟᱸᱜ ᱛᱤᱸᱜᱩ ᱜᱚᱫ ᱟᱠᱟᱱᱟ᱾
ᱚᱸ
ᱟᱪᱪᱷᱟ, ᱟᱪᱪᱷᱟ, ᱟᱫᱚ ᱜᱮᱞᱤᱧ ᱞᱟᱹᱭᱫᱟ ᱾ᱜᱟᱯᱟ ᱦᱟᱸᱜ ᱴᱨᱟᱠᱴᱟᱨ ᱞᱤᱧ ᱞᱟᱜᱟᱣ ᱚᱪᱚᱭ-ᱟ᱾
ᱚ
ᱟᱢ ᱢᱮᱭᱟᱝ ᱠᱚᱛᱮ ᱜᱮ ᱨᱚᱦᱚᱭ ᱞᱤᱧ ᱫᱽᱷᱩᱨᱟᱹᱻᱟ ᱦᱟᱸᱜ
ᱛᱟᱨᱢᱟᱱᱮ ᱜᱚᱝᱠᱮ ᱱᱤᱛᱚᱜ ᱦᱚᱸ ᱟᱹᱣᱨᱤ ᱵᱮᱱ ᱮᱦᱚᱵᱟ?
ᱦᱳᱭ
ᱮᱸᱫ ᱞᱟᱹᱭᱫᱟᱞᱤᱧ ᱱᱤᱛᱚᱜ ᱦᱚᱸ ᱛᱟᱞᱦᱮ ᱟ ᱨᱚᱦᱚᱭ ᱠᱚᱫᱚ ᱟᱹᱣᱨᱤᱵᱮᱱ ᱮᱦᱚᱵᱟ᱾
ᱦᱳᱭ ᱦᱳᱭ ᱢᱮ ᱮᱦᱚᱵ ᱫᱚᱞᱤᱧ ᱮᱦᱚᱵ ᱠᱟᱫᱟ ᱦᱟᱸᱜ ᱢᱟᱱᱮ ᱵᱟᱹᱭᱦᱟᱹᱲ ᱠᱚᱫᱚ ᱥᱟᱹᱛ ᱠᱟᱱᱟ ᱦᱟᱸᱜ ᱚᱱᱟ ᱵᱟᱹᱫᱽ ᱠᱚᱜᱮ ᱵᱟᱠ ᱠᱤ ᱛᱟᱦᱮᱸ ᱠᱟᱱᱟ ᱟᱫᱚ ᱚᱱᱟ ᱫᱟᱜ ᱠᱟᱱᱟ ᱱᱤᱛᱚᱜ ᱫᱚ ᱦᱟᱸᱜ ᱟᱫᱚ ᱥᱟᱹᱛ ᱜᱚᱜᱠᱟᱜ-ᱟ ᱞᱤᱝ ᱦᱟᱸᱜ ᱵᱟᱹᱫᱽ ᱠᱚᱦᱚᱸ ᱦᱟᱸᱜ᱾
ᱜᱚᱢᱠᱮ ᱟᱨ ᱟᱹᱞᱤᱧ ᱥᱟᱸᱶᱢᱟ ᱜᱚᱝᱠᱮ ᱟᱠᱟᱞ ᱯᱟᱲᱟᱣ ᱟᱠᱟᱱᱟ᱾ ᱚᱱᱠᱟ ᱚᱱᱠᱟ ᱫᱟᱜ ᱦᱚᱸ ᱵᱟᱭ ᱫᱟᱜ ᱟᱠᱟᱫᱟ ᱟᱵᱚᱨᱮᱱ ᱠᱚ ᱤᱭᱟᱹ ᱠᱚᱦᱚᱸ ᱠᱷᱮᱛ ᱠᱚᱦᱚᱸ ᱨᱚᱦᱚᱲ ᱟᱠᱟᱱᱟ ᱟᱨ ᱡᱟᱦᱟᱸ ᱜᱟᱹᱪᱷᱤ ᱛᱚ ᱟᱨ ᱦᱚᱸ ᱦᱳᱭ ᱟᱠᱟᱱᱟ ᱚᱱᱟ ᱦᱩᱭᱩᱜ ᱠᱟᱡ ᱯᱩᱨᱟᱹ ᱮᱠᱫᱚᱢ ᱥᱤᱛᱩᱝ ᱛᱮ ᱮᱠᱫᱚᱢ ᱨᱚᱸᱜᱚ ᱪᱟᱵᱟᱣ ᱟᱠᱟᱱᱟ᱾
ᱟᱪᱪᱷᱟ ᱟᱪᱪᱷᱟ ᱛᱟᱦᱚᱞᱮ ᱜᱚᱢᱠᱮ ᱞᱟᱹᱭᱮᱫ ᱛᱟᱦᱮᱜ ᱞᱤᱧ ᱦᱳᱭ ᱟᱯᱮ ᱥᱮᱫ ᱫᱚ ᱦᱟᱸᱜ ᱚᱱᱟ ᱥᱮᱞᱚ ᱠᱚ ᱥᱮ ᱦᱟᱱᱟ ᱢᱤᱱᱤ ᱠᱚᱫᱚ ᱵᱟᱠᱚ ᱵᱟᱹᱭᱥᱟᱹᱣ ᱠᱟᱜ ᱯᱮᱭᱟ?
ᱢᱤᱱᱤ ᱠᱚᱦᱚᱸ ᱟᱞᱮ ᱫᱚ ᱵᱟᱝ ᱠᱚ ᱵᱟᱹᱭᱥᱟᱹᱣ ᱟᱠᱟᱫ ᱞᱮᱭᱟ᱾ ᱟᱞᱮ ᱫᱚ ᱥᱚᱨᱠᱟᱨ ᱠᱷᱚᱱᱟᱜ ᱫᱚ ᱚᱱᱟ ᱚᱱᱟ ᱥᱩᱵᱤᱫᱟ ᱫᱚ ᱦᱟᱸᱜ ᱟᱹᱣᱨᱤ ᱞᱮ ᱧᱟᱢᱟ ᱦᱟᱸᱜ᱾
ᱟᱪᱪᱷᱟ ᱟᱪᱪᱷᱟ ᱟᱫᱚ ᱟᱯᱮ ᱥᱩᱨ ᱥᱩᱯᱩᱨ ᱠᱚᱨᱮ ᱚᱱᱟ- ᱦᱮᱸ ᱞᱟᱹᱭ ᱵᱤᱱ᱾
ᱮᱴᱟᱜ ᱠᱚᱨᱮᱜ ᱫᱚ ᱦᱟᱸᱟᱜ ᱧᱮᱞ ᱵᱟᱲᱟᱣ ᱟᱠᱟᱫ ᱜᱮᱭᱟᱞᱤᱧ ᱡᱟᱦᱟᱸ ᱵᱟᱸᱠᱩᱲᱟ ᱠᱚᱨᱮ᱾ ᱚᱱᱟ ᱠᱚᱨᱮ ᱫᱚ ᱟ ᱢᱤᱱᱤ ᱠᱚ ᱵᱟᱹᱭᱥᱟᱹᱣ ᱟᱠᱟᱫ ᱠᱚᱣᱟ ᱟᱨ ᱡᱟᱦᱟᱸ ᱫᱚ ᱟᱞᱮ ᱯᱩᱨᱩᱞᱤᱭᱟᱹ ᱰᱤᱥᱴ ᱴᱷᱤᱠ ᱞᱮ ᱯᱟᱲᱟᱜ ᱠᱟᱱᱟ ᱚᱱᱟ ᱫᱚ ᱟᱹᱣᱨᱤ ᱚᱱᱠᱟ ᱥᱩᱵᱤᱫᱷᱟ ᱫᱚ ᱟᱹᱣᱨᱤ ᱞᱮ ᱧᱟᱢᱟ᱾ ᱟᱨ ᱡᱟᱦᱟᱸ ᱚᱱᱟ ᱟᱹᱛᱩ ᱠᱚᱨᱮ ᱚᱱᱟ ᱤᱭᱟᱹ ᱪᱮᱛᱟᱱ ᱠᱩᱞᱦᱤ ᱞᱟᱛᱟᱨ ᱠᱩᱲᱤ ᱡᱟᱦᱟᱸ ᱚᱱᱟ ᱤᱭᱟᱹ ᱥᱳᱞᱟᱨ ᱥᱤᱥᱴᱮᱢ ᱫᱤᱭᱮ ᱢᱤᱫᱴᱮᱱ ᱟ ᱴᱮᱝᱠ ᱞᱮᱠᱟ ᱠᱚ ᱡᱩᱛ ᱦᱚᱴᱚᱣ ᱟᱠᱟᱫ ᱞᱮᱭᱟ ᱵᱟᱨᱭᱟ᱾ ᱢᱮᱱᱮ ᱴᱟᱠᱤ ᱠᱚᱦᱚᱸ ᱢᱮᱱᱟᱜ ᱜᱮᱭᱟ᱾ ᱟᱫᱚ ᱦᱟᱸᱜ ᱟᱞᱮ ᱥᱮᱫ ᱫᱚ ᱦᱟᱸᱜ ᱫᱟᱜ ᱨᱮᱱᱟᱜ ᱫᱚ ᱫᱚᱢᱮ ᱥᱚᱢᱚᱥᱥᱟ ᱜᱮᱭᱟ ᱤᱱᱟᱹ ᱦᱚᱛᱮᱡ ᱛᱮ ᱚᱱᱠᱟ ᱪᱟᱥ ᱫᱚ ᱦᱟᱸᱜ ᱴᱷᱤᱠ ᱴᱷᱟᱠ ᱵᱟᱝ ᱦᱩᱭ ᱠᱟᱱᱟ, ᱫᱟᱜ ᱵᱟ ᱫᱟᱜ ᱠᱷᱟᱹᱛᱤᱨ᱾
ᱟᱪᱪᱷᱟ ᱟᱪᱪᱷᱟ, ᱵᱟ ᱟᱫᱚ ᱦᱟᱸᱜ ᱥᱚᱨᱠᱟᱨ ᱠᱚᱦᱚᱸ ᱛᱚ ᱤᱭᱟᱹ ᱠᱚᱫᱚ ᱦᱟᱸᱜ ᱠᱚ ᱠᱩᱨᱩᱢᱩᱴᱩ ᱫᱚᱠᱚ ᱦᱟᱛᱟᱣ ᱠᱟᱜ ᱜᱮᱭᱟ ᱱᱮᱥ ᱵᱟᱝ ᱨᱮᱦᱚᱸ ᱠᱟᱞᱚᱢ ᱵᱟᱝ ᱨᱮᱦᱚᱸ ᱥᱟᱛᱚᱢ ᱛᱮᱫᱚ ᱦᱟᱸᱜ ᱦᱳᱭᱛᱳ ᱦᱩᱭᱩᱜ ᱜᱮᱭᱟ ᱦᱟᱸᱜ᱾
ᱟ ᱦᱮᱸ᱾
ᱟᱨ ᱚᱱᱟ ᱪᱟᱥᱵᱟᱥ ᱠᱚᱨᱮ ᱦᱚᱸ ᱦᱟᱸᱜ ᱠᱟᱹᱴᱤᱡ ᱤᱭᱟᱹ ᱫᱚᱦᱚᱭ ᱵᱮᱱ ᱥᱟᱵᱩᱨ ᱫᱚᱦᱚᱭ ᱵᱮᱱ ᱴᱷᱤᱠ ᱦᱟᱸᱜ ᱦᱩᱭᱩᱜ ᱜᱮᱭᱟ ᱦᱟᱸᱜ ᱫᱟᱜ ᱡᱟᱹᱲᱤ ᱜᱮᱭ ᱦᱟᱸᱜ ᱡᱟᱹᱱᱤᱡ ᱦᱳᱭᱛᱳ᱾
ᱚᱱᱠᱟ ᱥᱨ ᱪᱮᱜᱵᱮᱱ ᱪᱤᱠᱟᱹᱭᱟ ᱚᱱᱮ ᱪᱟᱥᱵᱟᱥ ᱠᱚ ᱵᱟᱝ ᱦᱩᱭ ᱞᱮᱠᱷᱟᱱ ᱦᱟᱸᱜ ᱵᱟᱭᱨᱮ ᱠᱟᱹᱢᱤ ᱥᱮᱫ ᱜᱮ ᱱᱟᱟᱜ ᱫᱟᱹᱲ ᱞᱟᱜᱟᱜᱼᱟ ᱛᱚᱢᱞ ᱱᱟᱰᱤ ᱥᱮᱡ ᱟ᱾ ᱛᱟᱢᱤᱞᱱᱟᱰᱩ ᱥᱮᱫ ᱯᱨᱟᱭ ᱛᱚ ᱟᱛᱩᱨ ᱨᱮᱱ ᱠᱚᱲᱟ ᱠᱚᱦᱚᱸ ᱡᱚᱛᱚ ᱜᱮ ᱠᱚ ᱥᱮᱱ ᱟᱠᱟᱱᱟ᱾ ᱠᱟᱹᱢᱤ ᱜᱮ ᱪᱟᱥ ᱵᱟᱝ ᱠᱷᱟᱹᱛᱤᱨ᱾
ᱟᱪᱪᱷᱟ ᱟᱪᱪᱷᱟ ᱵᱟ ᱟᱫᱚ ᱱᱚᱜᱼᱚᱭ ᱛᱚ ᱦᱟᱞᱮ ᱦᱟᱞᱮ ᱟᱥᱟᱲ ᱵᱚᱸᱜᱟ ᱦᱚᱸ ᱛᱟᱵ ᱱᱟ ᱦᱟᱸᱜ᱾ ᱱᱤᱭᱟᱹ ᱪᱟᱸᱫᱚ ᱨᱮᱫᱚ ᱦᱟᱸᱜ ᱡᱟᱹᱱᱤᱡᱧ ᱫᱟᱜ ᱜᱮᱭᱟ ᱦᱟᱸᱜ ᱟᱫᱚ ᱧᱮᱞ ᱫᱟᱞᱤᱧ ᱟᱞᱮ ᱠᱚᱨᱮ ᱦᱚᱸ ᱟᱹᱰᱤ ᱟᱭᱢᱟ ᱜᱟᱱ ᱦᱚᱲᱜ ᱜᱮ ᱦᱟᱸᱜ ᱟᱹᱨᱤ ᱠᱚ ᱫᱷᱩᱨᱟᱹᱜᱼᱟ ᱮᱱᱛᱮᱫ᱾ ᱵᱟᱹᱭᱦᱟᱹᱲ ᱠᱚᱦᱚᱸ ᱟᱹᱣᱨᱤ ᱠᱚ ᱨᱚᱦᱚᱭᱟ᱾ ᱟᱫᱚ ᱩᱱᱠᱩ ᱫᱚ ᱫᱷᱤᱨᱤ ᱛᱮᱠᱚ ᱛᱚᱞᱟᱣ ᱟᱠᱟᱫᱼᱟ᱾ ᱛᱚ ᱚᱱᱟ ᱦᱚᱛᱮᱡ ᱛᱮ ᱛᱚᱞᱟ ᱦᱚᱸ ᱡᱟᱹᱞᱤ ᱦᱟᱛᱟᱲ ᱠᱚ ᱜᱮᱛᱟ ᱠᱚᱣᱟ ᱟᱣᱨᱤ ᱠᱮᱴᱮᱡᱚᱜ ᱛᱟᱠᱚᱣᱟ᱾
ᱚ᱾
ᱚᱱᱟ ᱦᱚᱛᱮᱡ ᱛᱮᱦᱮᱧ ᱵᱟᱠᱚ ᱨᱚᱦᱚᱭ ᱠᱟᱜᱼᱟ ᱮᱱᱛᱮᱫ᱾
ᱛᱟᱦᱚᱞᱮ ᱜᱚᱝᱠᱮ ᱚᱱᱛᱮ ᱫᱚ ᱤᱭᱟᱹ ᱠᱚᱫᱚ ᱦᱩᱭ ᱵᱟᱲᱟᱜ ᱛᱟᱦᱮᱱ ᱜᱮᱭᱟ ᱥᱮ ᱵᱟᱝ ᱵᱚᱞ ᱮᱱᱮᱡ ᱠᱚ?
ᱦᱳᱭ ᱜᱚᱢᱠᱮ ᱦᱩᱭ ᱫᱚ ᱦᱟᱸᱜ ᱦᱩᱭ ᱵᱟᱲᱟᱜ ᱠᱟᱱ ᱜᱮᱭᱟ ᱟᱫᱚ ᱱᱤᱛᱚᱜ ᱫᱚ ᱦᱟᱸᱜ ᱛᱷᱚᱠᱠᱚ ᱢᱟᱛᱟᱲ ᱜᱮᱭᱟ ᱚᱱᱟ ᱪᱟᱥ ᱠᱟᱹᱢᱤ ᱨᱮ ᱡᱚᱛᱚ ᱠᱚ ᱡᱚᱯ ᱯᱟᱲᱟᱣ ᱠᱟᱱᱟ ᱛᱚ᱾
ᱚ ᱦᱮᱸ ᱦᱮᱸ ᱡᱚᱛᱚ ᱦᱚᱲ ᱵᱮᱥᱛᱚ ᱢᱮᱱᱟᱜ ᱠᱚᱣᱟ᱾
ᱦᱳᱭ ᱦᱳᱭ ᱦᱳᱭ ᱦᱳᱭ᱾ ᱛᱟᱦᱞᱮ ᱜᱚᱝᱠᱮ ᱢᱮᱱᱮᱫ ᱛᱟᱦᱮᱸᱜ ᱞᱤᱧ
ᱦᱮᱸ ᱞᱟᱹᱭ ᱵᱮᱱ᱾
ᱞᱤᱧ ᱢᱟᱨᱟᱝ ᱵᱚᱦᱚᱜ ᱠᱚ ᱦᱟᱸᱜ ᱫᱚᱢᱮᱜᱟᱱ ᱚᱠᱛᱚ ᱫᱚ ᱵᱟᱠᱚ ᱮᱢ ᱠᱟᱜ ᱞᱟᱝ-ᱟ ᱛᱚ ᱦᱟᱸᱜ ᱨᱚᱯᱚᱲ ᱞᱟᱹᱜᱤᱜ? ᱦᱮᱸ ᱥᱮ ᱵᱟᱝ? ᱟᱫᱚ ᱚᱱᱟ ᱜᱮᱞᱤᱧ ᱞᱟᱹᱭ ᱮᱫ ᱛᱟᱦᱮᱸᱫ ᱡᱮ ᱛᱚᱞ ᱛᱚᱞ ᱫᱚᱦᱚ ᱚᱠᱛᱚ ᱛᱟᱞᱟ ᱨᱮᱜᱮ ᱡᱟᱦᱟᱱᱟᱜ ᱥᱟᱛᱟᱢ ᱤᱫᱤ ᱠᱟᱛᱮ ᱞᱟᱝ ᱨᱚᱯᱚᱲ ᱞᱮᱱ ᱠᱷᱟᱡ ᱥᱮ ᱚᱱᱟ ᱨᱮᱭᱟᱜ ᱵᱩᱜᱤ ᱵᱟᱹᱲᱤᱡ ᱞᱟᱝ ᱵᱤᱪᱟᱹᱨ ᱞᱮᱠᱷᱟᱡ ᱵᱟᱝ ᱱᱟ ᱯᱟᱭ ᱠᱚᱜᱼᱟ?
ᱦᱮᱸ ᱦᱮᱸ ᱮᱠᱫᱚᱢ ᱱᱟᱯᱟᱭ ᱠᱚᱜ ᱜᱮᱭᱟ᱾ ᱟᱪᱪᱷᱟ ᱛᱟᱦᱞᱮ ᱞᱟᱹᱭ ᱵᱮᱱ ᱪᱮᱫ ᱵᱟᱨᱮ ᱛᱮᱞᱟᱝ ᱦᱚᱲᱟ ᱛᱟᱦᱞᱮ ᱤᱱᱟᱹ ᱪᱮᱛᱟᱱ ᱨᱮᱜᱮᱞᱟᱝ ᱜᱟᱯᱟᱞ ᱢᱟᱨᱟᱣ
ᱟᱪᱪᱷᱟ ᱟᱪᱪᱷᱟ ᱟᱞᱤᱧ ᱫᱚᱞᱤᱧ ᱞᱟᱹᱭᱮᱫ ᱛᱟᱦᱮᱸᱫ ᱡᱮ ᱱᱮᱛᱟᱨ ᱨᱮᱱ ᱢᱟᱹᱭ ᱵᱟᱹᱵᱩ ᱛᱟᱠᱚ ᱮᱱᱛᱮᱫ ᱠᱟᱹᱴᱤᱡ ᱠᱟᱹᱴᱤᱡ ᱩᱢᱮᱨ ᱨᱮᱜᱮ ᱠᱚ ᱵᱟᱯᱞᱟᱜ ᱠᱟᱱᱟ᱾ ᱥᱮ ᱚᱠᱚᱭ ᱠᱚᱫᱚ ᱢᱟᱹᱭ ᱛᱮᱠᱚ ᱫᱚᱠᱚ ᱦᱟᱸᱜ ᱟᱠᱚ ᱟᱭᱚᱼ ᱵᱟᱵᱟ ᱜᱮᱠᱚ ᱜᱚᱝ ᱠᱟᱠᱚ ᱠᱟᱱᱟ᱾ ᱟᱨᱚ ᱧᱮᱞ ᱦᱚᱸ ᱧᱮᱞᱚᱜ ᱠᱟᱱᱟ ᱡᱮ ᱟᱹᱰᱤ ᱦᱩᱰᱤᱧ ᱦᱩᱰᱤᱧ ᱩᱢᱮᱨ ᱨᱮᱜᱮ ᱠᱚ ᱪᱷᱟᱯᱟᱴᱟ ᱠᱟᱱᱟ ᱡᱮ ᱟᱵᱚ ᱥᱟᱱᱛᱟᱲ ᱛᱮᱫᱚ ᱥᱟᱠᱟᱢ ᱚᱲᱮᱡ ᱠᱚ ᱢᱮᱱᱮᱫ᱾
ᱦᱟᱸ
ᱟᱫᱚ ᱚᱱᱟ ᱜᱮᱞᱤᱧ ᱞᱟᱹᱭᱮᱫ ᱛᱟᱦᱮᱸᱫ ᱡᱮ ᱚᱱᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱩᱰᱤᱧ ᱩᱢᱮᱨ ᱨᱮᱜᱮ ᱠᱚ ᱵᱟᱯᱞᱟᱜ ᱠᱟᱱᱟ ᱟᱫᱚ ᱱᱚᱣᱟ ᱤᱫᱤ ᱠᱟᱛᱮ ᱪᱮᱫ ᱵᱮᱱ ᱞᱟᱹᱭᱟ ᱱᱟᱯᱟᱭ ᱫᱟᱠᱚ ᱥᱮ ᱵᱟᱹᱲᱤᱡ ᱫᱟᱠᱚ
ᱦᱮᱸ ᱟᱹᱞᱤᱧᱟᱜ ᱢᱚᱛ ᱛᱮᱫᱚ ᱦᱩᱭᱩᱜ ᱠᱟᱱᱟ ᱱᱤᱭᱟᱹ ᱫᱚ ᱟᱹᱰᱤ ᱫᱚ ᱵᱟᱹᱲᱤᱡ ᱦᱩᱭᱩᱜᱜ ᱠᱟᱱᱟ ᱡᱮᱦᱮᱛᱩ ᱢᱮ ᱚᱱᱟ ᱦᱩᱰᱤᱧ ᱵᱟᱯᱞᱟ ᱢᱟᱱᱮ ᱛᱚ ᱟᱨ ᱮᱢᱚᱱ ᱫᱚ ᱵᱟᱝ ᱠᱟᱱᱟ ᱵᱟᱯᱞᱟ ᱢᱟᱱᱮ ᱜᱮ ᱥᱚᱢᱟᱫᱷᱟᱱ ᱛᱮᱯᱚᱨ ᱤᱭᱟᱹ ᱢᱮᱱᱟᱜᱼᱟ ᱥᱤᱠᱠᱷᱷᱟ ᱢᱮᱱᱟᱜᱼᱟ ᱛᱟᱯᱚᱨ ᱩᱱᱟᱹᱜ ᱛᱟᱲᱟᱛᱟᱲᱤ ᱵᱟᱯᱞᱟ ᱞᱮᱠᱷᱟᱱ ᱦᱚᱸ ᱵᱟᱝ ᱦᱩᱭᱩᱜ ᱟᱥᱮ ᱚᱱᱮ ᱡ ᱡᱟᱦᱟᱸᱠᱟ ᱵᱮᱱ ᱞᱟᱹᱭ ᱠᱮᱫᱟ ᱡᱮ ᱚᱱᱮ ᱠᱚ ᱵᱟᱯᱞᱟᱜ ᱠᱟᱱᱟ ᱠᱚ ᱟᱨ ᱥᱟᱚᱛᱨᱚ ᱟᱴᱷᱨᱚ ᱵᱟᱝ ᱵᱚᱭᱚᱥ ᱵᱟᱝ ᱦᱩᱭ ᱛᱮᱜᱮ ᱚᱱᱮ ᱠᱚ ᱦᱤᱭᱟᱹᱜ ᱠᱟᱱᱟ ᱵᱤᱵᱟᱹᱫᱚᱜ ᱠᱟᱱᱟ ᱡᱟᱦᱟᱸ ᱫᱚ
ᱦᱳᱭ ᱦᱳᱭ ᱦᱳᱭ ᱦᱭ ᱵᱟ ᱟᱫᱚ ᱧᱮᱞ ᱮ ᱫᱟᱞᱤᱧ ᱜᱚᱝᱠᱮ ᱮᱱᱛᱮᱫ ᱯᱨᱟᱭ ᱡᱟᱭᱜᱟ ᱨᱮᱜᱮ ᱮᱱᱛᱜ ᱚᱱᱟ ᱡᱟᱦᱟᱸ ᱪᱷᱟᱯᱟᱴᱟ ᱥᱮ ᱥᱟᱠᱟᱢᱚᱲᱮ ᱨᱮᱭᱟᱜ ᱠᱟᱨᱚᱱ ᱠᱚᱫᱚ ᱦᱩᱭᱩᱜ ᱠᱟᱱᱟ ᱡᱮ ᱦᱚᱲ ᱪᱮᱛᱟᱱ ᱦᱚᱲ ᱦᱚᱳᱭᱛᱳ ᱢᱟᱹᱭ ᱜᱮ ᱮᱴᱟᱜ ᱦᱚᱲᱮᱭ ᱨᱚᱲ ᱟᱠᱚ ᱠᱟᱱᱟ ᱥᱮ ᱮᱴᱟᱜ ᱦᱚᱲᱮ ᱯᱟᱸᱡᱟ ᱵᱟᱲᱟᱭᱮᱫ ᱠᱚᱣᱟ ᱟᱨ ᱚᱠᱟ ᱠᱚᱨᱮ ᱫᱚ ᱧᱮᱞᱮᱫ ᱠᱟᱱᱟ ᱡᱮ ᱵᱟᱹᱵᱩ ᱦᱚᱸ ᱮᱱᱛᱮᱫ ᱪᱷᱩᱴᱠᱤ ᱠᱚᱭ ᱟᱹᱜᱩᱭᱮᱫ ᱠᱚᱣᱟ
ᱚᱱᱟ ᱚᱱᱟ ᱫᱚ ᱠᱚᱢ ᱵᱚᱭᱚᱥ ᱨᱮᱫᱚ ᱚᱱᱟ ᱫᱚ ᱥᱟᱵᱷᱟᱵᱤᱠ ᱠᱟᱱ ᱜᱮᱭᱟ ᱡᱟᱹᱛᱼᱟ ᱟᱨ ᱮᱢᱚᱱ ᱢᱤᱫᱴᱮᱱ ᱠᱟᱱᱟ ᱵᱟᱯᱞᱟ ᱞᱮᱠᱷᱟᱱ ᱫᱚ ᱟᱫᱚ ᱢᱟᱱᱮ ᱪᱮᱫ ᱦᱚᱸ ᱠᱚᱨᱟᱣ ᱵᱟᱝ ᱜᱟᱱᱚᱜ ᱚᱱᱟ ᱤᱭᱟᱹ ᱵᱤᱵᱟᱫ ᱪᱷᱟᱲᱟ ᱟᱨ ᱢᱤᱫᱴᱟᱝ ᱚᱱᱟ ᱫᱚ ᱫᱟᱜ ᱫᱚ ᱞᱟᱜᱟᱣ ᱞᱟᱜᱟᱜ ᱠᱟᱱ ᱜᱮᱭᱟ ᱦᱟᱸᱜ ᱟᱨ ᱡᱟᱦᱟᱸ ᱡᱩᱫᱤ ᱮᱢᱱ ᱤᱭᱟᱹ ᱨᱮᱵᱢ ᱠᱚᱨᱟᱣᱟ ᱚᱱᱟ ᱫᱚ ᱦᱩᱭᱩᱜ ᱠᱟᱱᱟ ᱰᱺᱣᱟᱹ ᱨᱮ ᱚᱱᱟ ᱫᱚ ᱦᱟᱸᱜ ᱨᱮᱠᱚᱨᱰ ᱨᱮᱫᱚ ᱵᱟᱝ ᱨᱟᱠᱟᱵ ᱠᱟᱱᱟ ᱦᱟᱸᱜ ᱡ ᱡᱟᱦᱟᱸ ᱜᱮᱵᱚᱱ ᱠᱚᱨᱟᱣᱟ ᱚᱱᱟ ᱢᱤᱫᱴᱮᱱ ᱤᱧᱟᱹᱜ ᱠᱟᱱᱟ ᱛᱟᱯᱚᱨ ᱦ ᱦᱩᱭᱩᱜ ᱠᱟᱱᱟ ᱜᱟᱨᱡᱮᱱ ᱠᱚᱣᱟᱜ ᱦᱚᱸ ᱚᱲᱟᱜ ᱦᱚᱲᱟᱜ ᱤᱭᱟᱹ ᱠᱚᱣᱟᱜ ᱤᱭᱟᱹ ᱛᱮᱜᱮ ᱢᱟᱱᱮ ᱚᱲᱟᱜ ᱦᱚᱲᱟᱜ ᱧᱮᱞ ᱛᱮᱜᱮ ᱦᱟᱸᱜ ᱜᱤᱫᱽᱨᱟᱹ ᱠᱚᱫᱚ ᱦᱟᱸᱜ ᱠᱚ ᱥᱮᱬᱟᱭᱟ ᱢᱟᱱᱮ ᱚᱱᱟᱜᱮ ᱴᱷᱤᱠ ᱴᱷᱟᱠ ᱜᱟᱭᱤᱰ ᱨᱮ ᱵᱟᱝ ᱫᱚᱦᱚ ᱞᱮᱠᱷᱟᱱ ᱜᱤᱫᱽᱨᱟᱹ ᱠᱚᱫᱚ ᱠᱚ ᱵᱟᱹᱲᱤᱡᱚᱜ ᱜᱮᱭᱟ ᱦᱟᱱᱛᱮ ᱱᱟᱛᱮ ᱡᱟᱦᱟᱱᱟᱜ ᱠᱚ ᱫᱟᱬᱟ ᱠᱚ ᱵᱟᱝ ᱯᱟᱨᱚᱢ ᱞᱮᱠᱷᱟᱱ ᱦᱟᱱᱛᱮ ᱯᱟᱛᱟ ᱯᱟᱛᱟ
ᱦᱳᱭ ᱦᱳᱭ ᱦᱳᱭ ᱦᱳᱭ ᱵᱟ ᱟᱫᱚ ᱟᱹᱞᱤᱧ ᱫᱚᱞᱤᱧ ᱢᱮᱱᱮᱫ ᱛᱟᱦᱮᱸᱫ ᱜᱚᱝᱠᱮ ᱡᱮ ᱦᱳᱭᱛᱳ ᱟᱭᱳᱼᱵᱟᱵᱟ ᱮᱱᱛᱮ ᱦᱩᱰᱤᱧ ᱩᱢᱮᱨ ᱨᱮᱠᱚ ᱡᱟᱶᱟᱭ ᱠᱟᱱᱟ ᱠᱟᱫᱮᱭᱟ ᱢᱟᱹᱭ ᱚᱱᱟ ᱨᱮᱫᱚ ᱥᱮ ᱦᱩᱰᱤᱧ ᱩᱢᱮᱨ ᱨᱮ ᱵᱟᱹᱵᱩ ᱠᱚ ᱵᱟᱹᱦᱩᱣᱟᱫᱮᱭᱟ ᱟᱫᱚ ᱚᱱᱟ ᱨᱮᱫᱚ ᱦᱟᱸᱜ ᱢᱟᱨᱮ ᱜᱟᱛᱮ ᱠᱚᱠᱚ ᱥᱚᱲᱚ ᱫᱚ ᱠᱚ ᱥᱚᱲᱚ ᱵᱚᱞᱚᱜ ᱜᱮᱭᱟ ᱟᱫᱚ ᱢᱮᱱᱠᱷᱟᱱ ᱜᱚᱝᱠᱮ, ᱚᱱᱟ ᱟᱫᱷᱮᱠ ᱟᱫᱷᱮᱠ ᱠᱟ ᱡᱟᱭᱜᱟ ᱨᱮᱞᱤᱧ ᱧᱮᱞᱮᱫᱼᱟ ᱢᱮᱱᱛᱮ ᱟᱠᱚ ᱛᱮᱜᱮ ᱠᱚ ᱫᱚᱦᱚᱜ ᱠᱟᱱᱟ ᱮᱱᱛᱮᱫ ᱢᱟᱱᱮ ᱵᱟᱵᱮ ᱫᱚᱦᱚ ᱪᱚ ᱠᱚ ᱨᱮᱦᱚ ᱫᱚᱢᱮ ᱠᱚ ᱨᱟᱜ ᱮᱫᱟ, ᱟ ᱢᱟᱱᱮ ᱜᱚᱡᱚᱜ ᱫᱷᱟᱹᱵᱤᱡ ᱠᱚ ᱞᱟᱦᱟ ᱤᱫᱤᱜ ᱠᱟᱱᱟ, ᱟᱨ ᱚᱱᱠᱟ ᱫᱚᱦᱚ ᱦᱚᱪᱚ ᱠᱟ ᱛᱮ ᱦᱚᱸ ᱧᱮᱞᱟᱵᱮᱱ ᱟᱨᱚ ᱦᱟᱹᱱᱤ ᱮᱴᱟᱜ ᱦᱚᱲ ᱠᱚᱠᱚ ᱨᱚᱲ ᱟᱠᱚ ᱠᱟᱱᱟ ᱥᱮ ᱦᱚᱲ ᱪᱮᱛᱟᱱ ᱦᱚᱲ ᱠᱚ ᱟᱹᱜᱩᱭᱮᱫ ᱠᱚᱣᱟ᱾
ᱚ᱾ ᱢᱮᱱᱠᱷᱟᱱ ᱱᱤᱭᱟᱹ ᱫᱚ ᱮᱠᱷᱚᱱ ᱫᱚ ᱱᱤᱭᱟᱹ ᱴᱨᱮᱱ ᱫᱚ ᱪᱟᱞᱟᱜ ᱠᱟᱱ ᱜᱮᱭᱟ ᱪᱮᱫ ᱵᱮᱱ ᱞᱟᱹᱭᱟ᱾
ᱦᱳᱭ ᱦᱳᱭ ᱥᱮᱛᱚ ᱦᱮᱸ ᱟᱫᱚ
ᱦᱮᱸ ᱫᱚ ᱦᱩᱭᱩᱜ ᱠᱟᱱᱟ ᱱᱤᱭᱟᱹ ᱫᱚ ᱤᱭᱟᱹ ᱨᱮᱱᱟᱜ ᱤᱭᱟᱹ ᱜᱮ ᱟᱹᱞᱤᱧᱟᱜ ᱢᱚᱱᱮ ᱫᱚᱛᱚ ᱚᱱᱟ ᱜᱮ ᱱᱟᱜ ᱚᱱᱟ ᱥᱤᱠᱠᱷᱟ ᱨᱮᱱᱟᱜ ᱚᱵᱷᱟᱵ ᱜᱮ ᱱᱤᱭᱟᱹ ᱫᱚ ᱦᱩᱭᱩᱜ ᱠᱟᱱᱟ᱾ ᱛᱟᱨᱯᱚᱨᱮ ᱦᱩᱭᱩᱜ ᱠᱟᱱᱟ ᱟᱠᱚᱣᱟᱜ ᱟᱠᱚᱣᱟᱜ ᱥᱮᱱ ᱟᱠᱚᱣᱟᱜ ᱡᱤᱣᱤ ᱟᱠᱚᱣᱟᱜ ᱡᱤᱣᱤ ᱨᱮᱱᱟᱜ ᱡᱟᱦᱟᱸ ᱚᱱᱟ ᱵᱩᱜᱤ ᱵᱟᱹᱲᱤᱡ ᱢᱟᱱᱮ ᱡᱟᱦᱟᱸ ᱥᱤᱫᱽᱫᱷᱟᱱᱛᱚ ᱦᱟᱛᱟᱣ ᱚᱱᱟ ᱵᱟᱝ ᱦᱟᱛᱟᱣ ᱫᱟᱲᱮᱜ ᱠᱷᱟᱹᱛᱤᱨ᱾ ᱦᱮᱸ ᱡᱮ ᱚᱠᱟᱴᱟᱜ ᱵᱷᱟᱞᱮ ᱠᱟᱱᱟ ᱚᱠᱟᱴᱟᱜ ᱵᱟᱹᱲᱤᱡ ᱠᱟᱱᱟ ᱚᱱᱟ ᱠᱷᱟᱹᱛᱤᱨ ᱜᱮ ᱱᱤᱭᱟᱹ ᱠᱚᱫᱚ ᱦᱩᱭ ᱦᱩᱭ ᱵᱟᱲᱟᱜ ᱠᱟᱱᱟ᱾
ᱦᱳᱭ ᱦᱳᱭ ᱟᱨ ᱠᱩᱪᱷᱤ ᱩᱢᱮᱨ ᱨᱮᱫᱚ ᱦᱟᱸᱜ ᱛᱚ ᱞᱚᱞᱚ ᱢᱟᱭᱟᱝ ᱥᱮ᱾ ᱵᱟᱠᱚ ᱵᱩᱡᱽ ᱫᱟᱲᱮᱭᱟᱜ ᱠᱟᱱᱟ ᱚᱠᱟᱴᱟᱜ ᱵᱩᱜᱤ ᱵᱟᱹᱲᱤᱡ᱾
ᱟᱨ ᱫᱤᱭᱮ ᱯᱚᱨ ᱠᱩᱪᱤ ᱩᱢᱮᱨ ᱨᱮᱫᱚ ᱦᱟᱸᱜ ᱩᱱᱟᱹᱜ ᱫᱚ ᱦᱟᱸᱜ ᱤᱭᱟᱹ ᱫᱚ ᱵᱟᱝ ᱛᱟᱦᱮᱸᱱ ᱠᱟᱱ ᱛᱟᱭᱟ᱾ ᱡᱮ ᱥᱮ ᱱᱤᱭᱟᱹ ᱫᱚ ᱦᱟᱸᱜ ᱱᱤᱝᱠᱟᱹᱜᱼᱟ, ᱚᱱᱟ ᱤᱭᱟᱹᱜᱼᱟ᱾ ᱚᱱᱟ ᱫᱚ ᱛᱚᱠᱷᱚᱱ ᱫᱚ ᱚᱱᱟ ᱮᱢᱚᱱ ᱢᱤᱫᱴᱮᱱ ᱵᱚᱭᱮᱥ ᱠᱟᱱᱟ ᱛᱚᱠᱷᱚᱱ ᱫᱚ ᱚᱱᱟ ᱫᱚ ᱦᱟᱸᱜ ᱪᱮᱫ ᱠᱟ ᱦᱚᱸ ᱵᱟᱢ ᱦᱩᱫᱤᱥᱟ᱾ ᱟᱨ ᱡᱚᱠᱷᱚᱱ ᱜᱮ ᱦᱟᱸᱜ ᱟᱴᱷᱨᱚ ᱩᱱᱤᱥ ᱮ ᱛᱟᱵᱟ ᱛᱚᱠᱷᱚᱱ ᱜᱮ ᱦᱟᱸᱜ ᱟᱥᱛᱮ ᱟᱥᱛᱮ ᱚᱱᱟ ᱦᱩᱫᱤᱥ ᱫᱚ ᱵᱟᱝ ᱦᱤᱡᱩᱜᱼᱟ ᱪᱮᱜ ᱤᱧ ᱵᱷᱩᱞ ᱟᱠᱟᱫᱟ ᱪᱮᱫ ᱤᱧ ᱪᱤᱠᱟᱹᱣ ᱠᱟᱫᱟ᱾ ᱟᱫᱚ ᱤᱱᱟᱹ ᱜᱮ ᱦᱟᱸᱜ ᱟᱸ ᱢᱟᱱᱮ ᱟᱴᱷᱨᱚ ᱩᱱᱤᱥ ᱵᱚᱭᱚᱥ ᱫᱷᱟᱹᱵᱤᱡ ᱫᱚ ᱦᱟᱸᱜ ᱚᱱᱟ ᱜᱟᱨᱡᱮᱱᱟᱜ ᱜᱟᱭᱤᱰ ᱛᱮᱜᱮ ᱴᱷᱤᱠ ᱴᱷᱟᱠ ᱡᱩᱫᱤ ᱜᱤᱫᱽᱨᱟᱹᱢ ᱫᱚᱦᱚ ᱫᱟᱲᱮᱭᱟᱭᱟ ᱛᱟᱦᱞᱮ ᱠᱷᱟᱱ ᱫᱚᱼᱼ ᱮᱸ ᱴᱷᱤᱠ ᱜᱮᱭᱟ ᱟᱨ ᱵᱟᱠᱷᱟᱱ ᱡᱩᱫᱤ ᱵᱷᱟᱜᱮ ᱴᱷᱤᱠ ᱵᱟᱢ ᱫᱚᱦᱚ ᱫᱟᱲᱮᱭᱟᱭᱟ ᱟᱫᱚ ᱛᱟᱦᱞᱮ ᱚᱸᱰᱮ ᱠᱷᱚᱱᱟᱜ ᱜᱮ ᱦᱟᱸᱜ ᱮᱸ ᱮᱦᱚᱵᱚᱜ ᱠᱟᱱ ᱛᱟᱭᱟ ᱤᱭᱟᱹ ᱵᱟᱹᱲᱤᱡ ᱨᱮᱱᱟᱜ ᱤᱭᱟᱹ᱾ ᱛᱟᱨᱯᱚᱨᱮ ᱟᱥᱛᱮ ᱟᱥᱛᱮ ᱟᱨᱚ ᱢᱟᱨᱟᱝ ᱠᱚᱭ ᱠᱟᱹᱢᱤ ᱤᱫᱤᱭᱟ ᱡᱮᱢᱚᱱ ᱦᱩᱭᱩᱜ ᱠᱟᱱᱟ ᱡᱟᱦᱟᱸᱭ ᱮᱦᱚᱵ ᱠᱟ ᱚᱱᱟ ᱵᱟᱹᱲᱤᱡ ᱮ ᱥᱩᱨᱩ ᱨᱮᱱᱟᱜ ᱦᱟᱱᱛᱮ ᱱᱟᱛᱮ ᱛᱟᱲᱟᱜ, ᱛᱟᱨᱯᱚᱨ ᱦᱟᱸᱜ ᱠᱚᱲᱟ ᱜᱤᱫᱽᱨᱟᱹ ᱠᱷᱮᱛᱨᱮ
ᱦᱳᱭ ᱦᱳᱭ᱾
ᱛᱟᱯᱚᱨ ᱦᱟᱸᱜ ᱡᱚᱠᱷᱚᱱ ᱟᱥᱛᱮ ᱟᱥᱛᱮ ᱢᱟᱨᱟᱝ ᱪᱟᱞᱟᱜ ᱟᱭ ᱚᱱᱮ, ᱟᱴᱷᱨᱚ ᱩᱱᱤᱥ ᱵᱚᱭᱚᱥᱮ ᱛᱟᱵᱟ, ᱛᱚᱠᱷᱚᱱ ᱫᱚ ᱟᱨᱚ ᱢᱟᱨᱟᱝ ᱢᱟᱨᱟᱝ ᱡᱤᱱᱤᱥᱮ ᱠᱚᱨᱟᱣᱟ ᱡᱮᱢᱚᱱ ᱯᱟᱹᱣᱨᱟᱹ ᱧᱩ ᱠᱟᱛᱮ ᱚᱲᱟᱜ ᱨᱮ ᱡᱷᱟᱢᱮᱞᱟᱭᱟᱭ᱾ ᱛᱟᱯᱚᱨ ᱦᱩᱭᱩᱜ ᱠᱟᱱᱟ ᱟᱨᱚ ᱡᱩᱫᱤ ᱴᱟᱠᱟ ᱵᱟᱭ ᱧᱟᱢᱟ ᱮᱸ ᱚᱲᱟᱜ ᱨᱮᱱᱟᱜ ᱪᱟᱣᱞᱮ ᱠᱩᱢᱵᱲᱩ ᱠᱟᱛᱮ ᱟᱹᱠᱷᱨᱤᱧ ᱟᱛᱮᱜ ᱯᱟᱹᱣᱨᱟᱹᱭ ᱧᱩᱭᱟ᱾ ᱚᱱᱟ ᱜᱮ ᱜᱷᱚᱴᱟᱜ ᱠᱟᱱᱟ᱾ ᱱᱤᱭᱟᱹ ᱟᱡᱽᱠᱟᱞ ᱡᱟᱦᱟᱸ ᱥᱚᱢᱟᱡᱽ ᱨᱮ, ᱚᱱᱟ ᱟᱹᱛᱩ ᱠᱚᱨᱮ ᱤᱱᱟᱹ ᱠᱚᱜᱮ ᱜᱷᱚᱴᱟᱜ ᱠᱟᱱᱟ ᱯᱨᱟᱭ᱾ ᱫᱤᱭᱮ ᱯᱚᱨ ᱦᱩᱭᱩᱜ ᱠᱟᱱᱟ ᱟᱨᱚ ᱮᱸ ᱮᱠᱥᱤᱰᱮᱱᱴ ᱦᱩᱭᱩᱜ ᱠᱟᱱᱟ᱾ ᱯᱟᱛᱟ ᱪᱷᱟᱛᱟ ᱯᱟᱛᱟ ᱠᱚᱨᱮᱜ ᱥᱮᱱ ᱠᱟᱛᱮ ᱦᱟᱺᱰᱤ ᱧᱩ ᱠᱟᱛᱮᱜ, ᱚᱱᱠᱟ ᱟᱨ ᱫᱤᱭᱮᱯᱚᱨ ᱡᱟᱦᱟᱸᱭ ᱵᱷᱟᱹᱜᱤ ᱦᱚᱲ ᱩᱱᱠᱩ ᱦᱚᱸᱠᱚ ᱵᱟᱹᱲᱤᱡᱮ-ᱜ ᱠᱚᱣ-ᱟ᱾ ᱟᱨ ᱟᱠᱚ ᱢᱟ ᱠᱚ ᱵᱟᱹᱲᱤᱡᱚᱜ ᱠᱟᱱ ᱜᱮᱭᱟ᱾
ᱦᱳᱭ, ᱦᱳᱭ, ᱦᱳᱭ ᱥᱮᱛᱚ ᱦᱮᱸ, ᱟᱹᱞᱤᱧ ᱫᱚ ᱞᱤᱧ ᱢᱮᱱ ᱦᱚᱪᱚᱭᱮᱜ ᱛᱟ ᱦᱮᱸᱫ ᱡᱟᱹᱱᱤᱡ ᱚᱱᱟ ᱡᱩᱜᱽ ᱥᱟᱛᱮᱜ ᱦᱚᱸ ᱠᱟᱹᱴᱤᱡ, ᱥᱟᱭᱤᱰ ᱤᱯᱷᱮᱠᱴ ᱦᱮᱱᱟ-ᱜ ᱟᱠᱟᱜᱼᱟ᱾
ᱦᱟᱸ, ᱦᱟᱸ, ᱦᱟᱸ᱾
ᱵᱟᱝ ᱵᱟᱝᱢᱟ ᱪᱮᱫᱟᱜ ᱥᱮ ᱡᱟᱦᱟᱸ ᱟᱵᱚᱨᱮᱱ ᱯᱟᱹᱦᱤᱞ ᱨᱮᱱ, ᱦᱟᱯᱲᱟᱢ ᱠᱚ ᱦᱟᱲᱟᱢᱵᱟ ᱛᱟᱠᱚ,
ᱚᱸ
ᱩᱱᱠᱩ ᱦᱚᱸ ᱛᱟᱦᱞᱮ ᱩᱱᱠᱩᱣᱟ-ᱜ ᱠᱟᱛᱷᱟ ᱠᱚᱨᱮ ᱜᱮᱞᱤᱧ ᱟᱸᱡᱚᱢ ᱠᱟᱜᱼᱟ᱾ ᱦᱟᱸᱜ ᱵᱟᱝᱢᱟ ᱩᱱᱠᱩ ᱛᱮ ᱦᱩᱰᱤᱧ ᱩᱢᱮᱨ ᱨᱮᱜᱮ ᱠᱚ ᱵᱟᱯᱞᱟ ᱠᱟᱠᱚ ᱠᱟᱱ ᱛᱟᱦᱮᱸᱜ, ᱩᱱᱠᱩ ᱫᱚ ᱟᱠᱚ ᱛᱮᱫᱚ ᱦᱟᱸᱜ ᱵᱟ ᱠᱚ ᱟᱸᱜᱤᱨ ᱠᱟᱛᱮᱫ ᱫᱚ ᱵᱟᱠᱚ ᱵᱟᱯᱞᱟᱜ ᱠᱟᱱ ᱛᱟᱦᱮᱸᱜ ᱾ ᱩᱱᱠᱩ ᱫᱚ ᱚᱲᱟᱜ ᱦᱚᱲᱟᱜ ᱤᱭᱟᱹᱛᱮ ᱜᱮ ᱵᱟᱯᱞᱟᱜ ᱠᱟᱱ ᱛᱟᱦᱮᱸᱜ, ᱠᱤᱱᱛᱩ ᱜᱚᱝᱠᱮ ᱩᱱᱠᱩ ᱫᱚ ᱦᱟᱸᱜ ᱚᱱᱠᱟ ᱫᱚ ᱪᱷᱟᱯᱟᱰᱟ? ᱤᱭᱟᱹ ᱠᱚᱼᱫᱚ ᱵᱟᱝ ᱦᱩᱭᱩᱜ ᱠᱟᱱ ᱛᱟᱠᱚ ᱛᱟᱦᱮᱸᱜ, ᱥᱮ ᱱᱤᱛᱚᱜ ᱜᱮ ᱦᱟᱸᱜ ᱡᱟᱹᱥᱛᱤ ᱪᱷᱟᱯᱟᱴᱟ ᱠᱚᱼᱫᱚ ᱦᱩᱭᱩᱜ ᱠᱟᱱᱟ᱾
ᱦᱮᱸ ᱦᱮᱸ ᱟᱫᱚ ᱜᱚᱝᱠᱮ ᱛᱚᱠᱷᱚᱱ ᱫᱚ ᱦᱟᱸᱜ ᱢᱟᱱᱮ, ᱦᱮᱸ ᱡᱩᱜᱽ ᱨᱮᱱᱟᱜ ᱦᱚᱸ ᱢᱤᱫᱴᱮᱱ ᱠᱟᱱᱟ ᱾ ᱛᱚᱠᱷᱚᱱ ᱫᱚ ᱦᱟᱸᱜ ᱡᱮᱢᱚᱱ ᱡᱩᱫᱤ ᱛᱚ ᱪᱷᱟᱛᱟ ᱯᱟᱛᱟ ᱟᱨ ᱚᱱᱟ ᱤᱭᱟᱹ ᱠᱚ ᱮᱱᱮᱡ ᱥᱮᱨᱮᱧ ᱠᱚ ᱩᱱᱟᱹᱜ ᱫᱚ ᱦᱟᱸᱜ, ᱵᱟᱝ ᱦᱩᱭᱩᱜ ᱠᱟᱱ ᱛᱟᱦᱮᱱᱟ ᱾ ᱦᱩᱭᱩᱜ ᱠᱟᱱ ᱛᱟᱦᱮᱸᱱ ᱨᱮᱦᱚᱸ ᱠᱷᱚᱱ ᱫᱚ ᱟᱵᱚ ᱦᱚᱲ, ᱦᱚᱲ ᱴᱷᱮᱱ ᱫᱚ ᱩᱱᱟᱹᱜ ᱤᱭᱟᱹ ᱫᱚ ᱵᱟᱝ ᱛᱟᱦᱮᱸ ᱠᱟᱱ ᱛᱟᱵᱚᱱᱟ᱾ ᱡᱟᱦᱟᱸ ᱢᱚᱴᱚᱨ ᱥᱟᱭᱠᱹᱞ, ᱥᱟᱭᱠᱮᱞ ᱰᱩᱞᱩᱝ ᱜᱟᱹᱰᱤ ᱚᱱᱟ ᱠᱚ, ᱟᱫᱚ ᱤᱱᱟᱹᱜᱮ ᱦᱟᱸᱜ ᱛᱟᱦᱞᱮ ᱤᱱᱟᱹ ᱠᱷᱟᱱ ᱫᱚ ᱵᱟᱝ ᱤᱭᱟᱹ ᱦᱩᱭᱩᱜ ᱠᱟᱱ ᱛᱟᱦᱮᱱᱟ᱾ ᱛᱟᱯᱚᱨ ᱟᱨ ᱞᱟᱦᱟ ᱛᱮᱫᱸ ᱟᱹᱰᱤ ᱜᱮ ᱨᱮᱸᱜᱮᱡ ᱵᱚᱱ ᱛᱟᱦᱮᱸ ᱠᱟᱱᱟ ᱥᱮ ᱾ᱦᱚᱭᱛᱚ ᱢᱤᱫ ᱫᱤᱱ ᱨᱮᱱᱟᱜ ᱚᱱᱟ ᱡᱚᱢᱟᱜ ᱦᱚᱸ ᱵᱟᱝ ᱡᱩᱴᱟᱹᱜ ᱠᱟᱱ ᱛᱟᱦᱮᱱᱟ᱾ ᱦᱚᱲ ᱴᱷᱮᱱ ᱡᱟᱦᱟᱸ ᱫᱚᱠᱚ ᱢᱮᱛᱟᱜᱼᱟ᱾ ᱚᱱᱟ ᱤᱭᱟᱹ ᱩᱱᱠᱩ ᱡᱟᱦᱟᱸᱭ ᱪᱮᱜ ᱦᱟᱸᱜ ᱠᱚ ᱢᱮᱛᱟᱣ ᱠᱚ ᱠᱟᱱᱟ᱾ ᱩᱱᱠᱩ ᱡᱟᱦᱟᱸᱭ ᱜᱩᱯᱤ ᱵᱟᱲᱟᱭ ᱛᱟᱠᱚ᱾
ᱦᱚᱭ ᱜᱩᱛᱤ ᱾
ᱦᱮᱸ ᱜᱩᱛᱤ ᱠᱟᱛᱮᱜ ᱠᱟᱴᱟᱣ ᱦᱩᱭᱩᱜ ᱠᱟᱱ ᱛᱟᱦᱮᱸᱱᱟ᱾ ᱢᱟᱱᱮ ᱚᱱᱠᱟ ᱞᱟᱦᱟᱛᱮᱱ ᱦᱚᱲ ᱛᱚᱠᱷᱚᱱ ᱫᱚ ᱩᱱᱟᱹᱜ ᱤᱭᱟᱹ ᱠᱚ ᱵᱟᱝ ᱛᱟᱦᱮᱸ ᱠᱟᱱᱟ ᱤᱱᱟᱹ ᱦᱚᱛᱮᱡ ᱛᱮ, ᱟᱨ ᱱᱤᱛᱚᱜ ᱫᱚ ᱥᱚᱢᱚᱭ - ᱥᱚᱢᱚᱭ ᱛᱮ ᱡᱚᱛᱚ ᱤᱭᱟᱹᱜ ᱠᱟᱱ ᱛᱟᱵᱚᱱᱟ᱾ ᱜᱟᱹᱰᱤ ᱠᱚᱵᱚᱱ ᱦᱟᱛᱟᱣᱫᱟ ᱚᱲᱟᱜ ᱠᱚᱵᱚᱱ ᱡᱩᱛ ᱫᱟ᱾ ᱟᱨ ᱡᱟᱦᱟᱸᱭ ᱵᱷᱽᱟᱜᱤ ᱦᱚᱲ, ᱵᱷᱽᱟᱜᱤ ᱠᱚ ᱠᱟᱹᱢᱤᱭᱮᱫᱟ ᱾ ᱡᱟᱦᱟᱸᱭ ᱵᱟᱹᱲᱤᱡ ᱦᱚᱲ ᱵᱷᱽᱟᱜᱤ ᱵᱟᱹᱲᱤᱡ ᱠᱚ ᱤᱭᱟᱭ ᱫᱟ
ᱦᱳᱭ, ᱦᱳᱭ, ᱦᱳᱭ᱾
ᱡᱩᱜ ᱨᱮᱱᱟᱜ ᱦᱚᱸ ᱢᱤᱫᱴᱟᱝ ᱟᱰᱤ ᱢᱟᱨᱟᱝ ᱤᱭᱟᱹ ᱢᱮᱱᱟᱜᱼᱟ᱾ ᱡᱟᱦᱟᱸ ᱵᱮᱱ ᱞᱟᱹᱭ ᱟᱠᱟᱫᱟ᱾ ᱵᱷᱽᱟᱹᱜᱤ ᱯᱚᱭᱮᱱᱴ ᱜᱮᱵᱮᱱ ᱞᱟᱹᱭ ᱟᱠᱟᱫᱟ᱾
ᱦᱳᱭ, ᱦᱳᱭ, ᱦᱳᱭ᱾
ᱹᱹ
ᱵᱟ ᱟᱫᱚ ᱢᱟᱱᱮ ᱱᱤᱛᱚᱜ ᱟᱜ, ᱵᱤᱪᱟᱹᱨ ᱟᱪᱟᱨ ᱛᱮᱫᱚᱸ ᱧᱮᱞᱚᱜ ᱠᱟᱱᱟ᱾ ᱵᱟᱝᱢᱟ ᱮᱱᱛᱮᱫ ᱩᱢᱮᱨ ᱦᱩᱭᱼᱼ ᱠᱟᱛᱮᱫ ᱜᱮ, ᱵᱟᱹᱵᱩ ᱠᱚᱠᱚ ᱫᱚ ᱵᱟᱹᱦᱩ ᱟᱹᱜᱩ ᱥᱮ, ᱢᱟᱹᱭ ᱠᱚ ᱜᱚᱝ ᱠᱟᱠᱚ ᱜᱮ ᱱᱟᱯᱟᱭᱚᱜᱼᱟ᱾
ᱦᱮᱸ ᱦᱮᱸ
ᱵᱟᱠᱷᱟ ᱫᱚ ᱚᱱᱟ, ᱪᱮᱫ ᱦᱚᱸ ᱢᱟᱱᱮ ᱟᱠᱚᱣᱟᱼᱜ ᱪᱮᱫ ᱰᱤᱥᱤᱥᱮᱱ ᱠᱚᱼᱦᱚᱸ ᱵᱟᱠᱚ ᱦᱟᱛᱟᱣ ᱫᱟᱲᱮᱭᱟᱜᱼᱟ᱾
ᱦᱮᱸ